ᱦᱮᱞᱳ ᱦᱮᱞᱳ ᱟᱸᱡᱚᱢᱮᱫ ᱜᱮᱭᱟ ᱵᱮᱱ
ᱟᱵᱤᱱᱟᱜ ᱨᱚᱲ ᱛᱷᱚᱲᱟ ᱢᱚᱡᱽ ᱛᱮ ᱵᱟᱝ ᱟᱸᱡᱚᱢᱚᱜ ᱠᱟᱱᱟ
ᱦᱮ ᱚ ᱦᱳᱭ ᱢᱟ ᱨᱚᱲ ᱵᱤᱱ ᱱᱤᱛᱚᱜ
ᱟᱪᱪᱷᱟ ᱴᱷᱤᱠ ᱛᱚ ᱟᱹᱞᱤᱧᱟᱜ ᱨᱚᱲ ᱵᱮᱱ ᱟᱸᱡᱚᱢᱮᱫ ᱠᱟᱱ ᱜᱮᱭᱟ
ᱦᱳᱭ ᱟᱸᱡᱚᱢᱚᱜ ᱠᱟᱱ ᱜᱮᱭᱟ
ᱦᱮ ᱟᱵᱮᱱᱟᱜ ᱨᱚᱲ ᱦᱚᱸ ᱢᱟᱴᱟᱢᱩᱴᱤ ᱵᱚᱨᱛᱚᱢᱟᱱ ᱫᱚ ᱴᱷᱤᱠ ᱜᱮ ᱟᱸᱡᱚᱢᱚᱜ ᱠᱟᱱᱟ ᱟᱨ ᱱᱚᱝᱠᱟ ᱜᱮ ᱡᱟᱛᱮ ᱡᱮᱢᱚᱱ ᱞᱟᱝ ᱟᱸᱡᱚᱢ ᱟᱨ ᱟᱞᱟᱝᱟ ᱜᱟᱯᱟᱞ ᱢᱟᱨᱟᱨᱟᱣ ᱛᱟᱞᱟᱨᱮ ᱡᱟᱛᱮ ᱡᱮᱢᱚᱱ ᱡᱟᱦᱟᱱᱟᱜ ᱮᱴᱠᱮᱴᱚᱬᱮ ᱵᱟᱝ ᱦᱳᱭᱳᱜ ᱛᱚ ᱱᱚᱣᱟ ᱜᱮ ᱦᱟᱜᱽ ᱞᱟᱝ ᱟᱥᱚᱜ-ᱟ ᱟᱨ ᱡᱚᱢ ᱡᱟᱛᱮ ᱡᱮᱢᱚᱱ ᱱᱟᱯᱟᱭ ᱞᱟᱝ ᱜᱟᱯᱟᱞᱢᱟᱨᱟᱜ-ᱟ ᱾
ᱦᱳᱭ ᱱᱚᱣᱟ ᱵᱟᱱᱟ ᱦᱚᱲ ᱞᱟᱝ ᱟᱥᱚᱜ ᱠᱟᱱ ᱾
ᱦᱳᱭ ᱦᱳᱭ ᱛᱚᱵᱮ ᱜᱚᱢᱠᱮ ᱪᱮᱫᱞ ᱞᱮᱠᱟ ᱢᱮᱱᱟᱜ ᱵᱟᱲᱟ ᱵᱤᱱᱟ ᱛᱚᱵᱮ?
ᱦᱚ ᱟᱹᱞᱤᱧ ᱫᱚ ᱱᱟᱦᱟᱜ ᱛᱮᱦᱮᱧ ᱜᱟᱯᱟ ᱫᱚ ᱵᱮᱥ ᱫᱷᱟᱨᱟ ᱜᱮ ᱢᱮᱱᱟᱜ ᱞᱤᱧᱟ ᱱᱟᱯᱟᱭ ᱜᱮ ᱦᱟᱛᱟᱲ ᱜᱮᱭᱟ ᱞᱤᱧ ᱾ ᱟᱵᱮᱱ ᱜᱮ ᱪᱮᱫᱞᱮᱠᱟ ᱵᱟᱝ ᱦᱟᱜ?
ᱦᱳᱭ ᱟᱹᱞᱤᱧ ᱦᱚᱸ ᱢᱳᱴᱟᱢᱩᱴᱤ ᱵᱚᱨᱛᱚᱢᱟᱱ ᱛᱮᱦᱤᱧ ᱫᱷᱟᱨᱟ ᱫᱚ ᱛᱮᱫ ᱱᱟᱯᱟᱭ ᱜᱮ ᱢᱮᱱᱟᱜ ᱦᱟᱛᱟᱲ ᱟᱹᱫᱤᱧᱟ ᱟᱨ ᱥᱟᱶᱛᱮ ᱜᱚᱜᱚᱼᱵᱟᱵᱟ ᱛᱟᱠᱚ ᱦᱚᱸ ᱟᱹᱰᱤ ᱱᱟᱯᱟᱭ ᱜᱮ ᱢᱮᱱᱟᱜ ᱠᱚᱣᱟ ᱦᱟᱸᱜ ᱾ ᱟᱨ ᱪᱟᱸᱫᱳ ᱵᱟᱵᱟ ᱟᱜ ᱟᱥᱤᱨᱵᱟᱫᱽ ᱛᱮ ᱥᱮ ᱫᱟᱭᱟᱛᱮ ᱟᱨ ᱱᱚᱝᱠᱟ ᱜᱮ ᱡᱟᱛᱮ ᱡᱮᱢᱚᱱ ᱵᱚᱱ ᱛᱟᱦᱮᱱ ᱡᱷᱚᱛᱚ ᱦᱚᱲ ᱾ ᱥᱩᱞᱩᱠ ᱱᱟᱯᱟᱭ ᱜᱮ ᱚᱱᱟ ᱜᱮᱵᱚᱱ ᱠᱟᱢᱚᱱᱟᱭᱟ ᱟᱥᱚᱜ ᱟᱵᱚᱱ
ᱦᱳᱭ ᱱᱚᱣᱟ ᱢᱟ ᱡᱷᱚᱛᱚ ᱦᱚᱲ ᱜᱮᱵᱚᱱ ᱟᱥᱚᱜᱼᱟ ᱾ ᱢᱚᱡᱽ ᱵᱚᱱ ᱛᱟᱦᱮᱸᱞᱮᱱᱠᱷᱟᱱ ᱢᱟ ᱱᱟᱯᱟᱭ ᱜᱮ ᱱᱟᱯᱟᱭᱚᱜ
ᱦᱳᱭ ᱛᱚᱵᱮ ᱜᱚᱢᱠᱮ ᱱᱤᱛᱚᱜ ᱫᱚ ᱠᱟᱛᱷᱟ ᱫᱚ ᱦᱩᱞ ᱢᱟᱦᱟ ᱵᱤᱥᱚᱭ ᱛᱮᱜᱮᱞᱟᱝ ᱮᱦᱚᱵᱟ ᱛᱚ ᱢᱮᱱᱮᱫ ᱠᱟᱱᱟᱞᱤᱧ ᱪᱟᱞᱟᱣᱮᱱ ᱛᱤᱨᱤᱥ ᱡᱩᱱ ᱛᱟᱹᱨᱤᱠᱷ ᱦᱤᱞᱳᱜ ᱛᱚ ᱦᱩᱞ ᱢᱟᱦᱟ ᱢᱟᱛᱮ ᱡᱚᱛᱚ ᱡᱟᱭᱜᱟ ᱨᱮᱜᱮ ᱵᱚᱱ ᱢᱟᱱᱟᱣ ᱠᱮᱫᱟ ᱡᱚᱛᱚ ᱦᱚᱲᱜᱮᱵᱚᱱ ᱢᱟᱱᱟᱣ ᱠᱮᱫᱟ ᱾ ᱛᱚᱵᱮ ᱟᱯᱮ ᱥᱮᱫ ᱫᱚ ᱦᱟᱸᱜ ᱪᱮᱫᱠᱟ ᱠᱚ ᱢᱟᱱᱟᱣ ᱵᱟᱲᱟ ᱠᱮᱫ ᱛᱟᱵᱚᱱᱟ ᱛᱷᱚᱲᱟ ᱠᱟᱹᱴᱤᱡ ᱢᱟᱪᱷᱟ ᱧᱚᱜ ᱟᱸᱡᱚᱢ ᱦᱚᱪᱚ ᱞᱟᱝ ᱢᱮ ᱾
ᱛᱚᱵᱮ ᱟᱞᱮ ᱥᱮᱫ ᱢᱟ ᱚᱠᱟ ᱫᱚ ᱛᱤᱨᱤᱥ ᱡᱩᱱ ᱛᱤᱨᱤᱥ ᱛᱟᱹᱨᱤᱠᱷ ᱦᱩᱞ ᱢᱟᱦᱟ ᱦᱩᱭᱮᱱ ᱛᱟᱵᱚᱱᱟ ᱵᱟᱥ ᱾
ᱦᱳᱭ
ᱦᱩᱞ ᱢᱟᱦᱟ ᱧᱩᱛᱩᱢ ᱛᱮ ᱱᱟᱯᱟᱭᱜᱤ ᱦᱩᱭᱱᱟ ᱦᱩᱭ ᱫᱚ ᱢᱚᱸᱡᱽ ᱨᱮᱜᱤ ᱾ ᱟᱨ ᱟᱞᱮᱭᱟᱜ ᱴᱚᱴᱷᱟ ᱨᱮ ᱢᱤᱫᱴᱮᱡ ᱡᱟᱭᱜᱟ ᱨᱮᱜᱮ ᱦᱩᱭᱱᱟ ᱾ ᱟᱨ ᱢᱚᱡᱽ ᱜᱮ ᱦᱚᱲ ᱟᱨ ᱜᱚᱜᱚᱼᱵᱟᱵᱟ ᱵᱚᱭᱦᱟ ᱢᱤᱥᱨᱟ ᱠᱚ ᱡᱟᱨᱣᱟ ᱞᱮᱱ ᱱᱟ ᱠᱚ ᱥᱚᱦᱚᱨ ᱥᱮᱴᱮᱨ ᱠᱚ ᱛᱟᱦᱮᱸᱠᱟᱱᱟ
ᱦᱳᱭ
ᱟᱨ ᱢᱤᱫᱵᱟᱨ ᱟᱵᱚᱨᱮᱱ ᱢᱟᱨᱟᱝ ᱯᱮᱲᱟ ᱠᱚᱠᱚ ᱛᱟᱦᱮᱸ ᱠᱟᱱ ᱛᱟᱵᱚᱱᱟ ᱩᱱᱠᱩ ᱠᱚ ᱩᱱᱠᱩ ᱦᱚᱸ ᱢᱚᱸᱡᱽ ᱢᱚᱡᱽ ᱠᱟᱛᱷᱟ ᱠᱚ ᱞᱟᱹᱭ ᱠᱮᱫᱟ ᱥᱤᱫᱩᱠᱟᱹᱱᱩ ᱛᱟᱹᱠᱤᱱ ᱵᱤᱥᱚᱭ ᱛᱮ ᱟᱨ ᱤᱧᱦᱚᱸ ᱩᱱᱠᱩ ᱠᱚᱣᱟᱜ ᱠᱟᱛᱷᱟ ᱟᱡᱚᱢ ᱛᱮ ᱢᱚᱸᱡᱽ ᱢᱚᱡᱽ ᱠᱟᱛᱷᱟᱧ ᱟᱸᱡᱚᱢ ᱟᱸᱡᱚᱢ ᱠᱤᱫᱟᱹᱧ ᱾
ᱟᱨ ᱱᱟᱯᱟᱭ ᱜᱮ ᱱᱟᱜ ᱦᱩᱭᱱᱟ ᱦᱩᱭ ᱫᱚ ᱾
ᱟᱪᱪᱷᱟ ᱴᱷᱤᱠ
ᱛᱚᱵᱮ ᱟᱯᱮ ᱥᱮᱫ ᱜᱮᱤ ᱵᱟᱝ ᱪᱮᱫ ᱵᱟᱠᱷᱟ ᱵᱟᱝᱠᱚ ᱢᱟᱱᱟᱣ ᱵᱟᱲᱟ ᱠᱮᱫ?
ᱦᱳᱭ ᱴᱷᱤᱠ ᱠᱟᱛᱷᱟ ᱵᱮᱱ ᱞᱟᱹᱭ ᱠᱮᱫᱟ ᱾ ᱥᱮ ᱵᱮᱱ ᱠᱩᱞᱤ ᱠᱮᱫ ᱞᱤᱧᱟ? ᱦᱳᱭ ᱜᱚᱢᱠᱮ ᱟᱞᱮ ᱥᱮᱫ ᱦᱚᱸ ᱢᱟᱱᱮ ᱢᱟᱱᱮ ᱥᱮᱫᱟᱭ ᱪᱮᱫᱞᱮᱠᱟ ᱦᱩᱭ ᱵᱟᱲᱟᱜ ᱠᱟᱱ ᱛᱟᱦᱮᱱᱟ ᱦᱩᱞ ᱢᱟᱦᱟ ᱚᱱᱠᱟᱜᱮ ᱟᱹᱰᱤ ᱡᱟᱠ ᱡᱚᱢᱚᱠ ᱢᱮᱱ ᱛᱮᱜᱮ ᱛᱚ ᱦᱩᱭᱱᱟ ᱾ ᱟᱨ ᱪᱮᱫ ᱠᱚ ᱩᱫᱽᱫᱮᱥᱥᱚ ᱵᱤᱥᱚᱭ ᱛᱮ ᱮᱛᱚ ᱦᱩᱞ ᱢᱟᱦᱟ ᱦᱩᱭᱩᱜ ᱠᱟᱱ ᱛᱟᱦᱮᱱᱟ ᱛᱚ ᱚᱱᱟ ᱩᱫᱽᱫᱮᱥᱥᱚ ᱠᱚᱦᱚᱸ ᱢᱟᱱᱮ ᱢᱚᱡᱽ ᱛᱮᱜᱮ ᱛᱮᱜ ᱯᱟᱨᱚᱢ ᱵᱟᱲᱟᱭᱮᱱ ᱛᱟᱵᱚᱱᱟ ᱦᱟᱸᱜ ᱾ ᱛᱚᱵᱮ ᱟᱞᱮ ᱫᱚ ᱦᱟᱸᱜ ᱢᱟᱱᱮ ᱟᱭᱢᱟ ᱡᱟᱭᱜᱟ ᱥᱮ ᱟᱭᱢᱟ ᱰᱤᱥᱴᱤᱠ ᱢᱤᱞᱟᱹᱣ ᱠᱟᱛᱮᱫ ᱦᱟᱸᱜ ᱢᱤᱫᱴᱮᱱ ᱡᱟᱭᱜᱟ ᱨᱮᱜᱮ ᱮᱱᱛᱮᱫ ᱟᱹᱰᱤ ᱢᱟᱨᱟᱝ ᱥᱮ ᱟᱹᱰᱤ ᱞᱟᱹᱴᱩ ᱴᱟᱺᱰᱤ ᱞᱮᱫᱟ ᱛᱚ ᱚᱱᱟ ᱴᱟᱺᱰᱤ ᱨᱮᱜᱮ ᱮᱱᱛᱮ ᱟᱭᱢᱟ ᱦᱚᱲᱞᱮ ᱡᱟᱣᱨᱟ ᱞᱮᱱᱟ ᱟᱨ ᱡᱟᱣᱨᱟ ᱞᱟᱹᱜᱤᱜ ᱛᱮ ᱟᱞᱮ ᱠᱩ ᱦᱚᱸ ᱢᱟᱱᱮ ᱥᱟᱱᱟᱢ ᱡᱟᱭᱜᱟ ᱨᱮᱱᱼᱼ ᱟᱹᱵᱩ ᱥᱟᱱᱛᱟᱞ ᱵᱚᱭᱦᱟ ᱥᱮ ᱜᱚᱜᱚᱼᱵᱟᱵᱟ ᱵᱚᱭᱦᱟ ᱢᱤᱥᱨᱟ ᱠᱩᱦᱚᱸᱼᱼ ᱪᱤᱴᱷᱤ ᱥᱟᱠᱟᱢ ᱠᱚᱛᱮ ᱜᱮ ᱮᱛᱮᱜ ᱱᱮᱶᱛᱟ ᱵᱟᱲᱟ ᱞᱮᱜ ᱠᱚᱣᱟ᱾ ᱡᱟᱛᱮ ᱡᱮᱢᱚᱱ ᱩᱱ ᱦᱤᱞᱳᱜ ᱥᱚᱢᱚᱭ ᱨᱮᱜᱮ ᱡᱟᱛᱮ ᱡᱮᱢᱚᱱ ᱠᱩ ᱥᱮᱴᱮᱨ ᱥᱚᱦᱚᱨ ᱥᱮᱴᱮᱨᱚᱜᱼᱼ ᱟᱨ ᱚᱱᱠᱟ ᱜᱤᱵᱩᱱ ᱜᱤᱠᱩ ᱥᱚᱦᱚᱨ ᱥᱮᱴᱮᱨᱮᱱ ᱛᱟᱹᱵᱩᱱᱟ᱾ ᱱᱟᱯᱟᱭ ᱜᱮ ᱟᱭᱢᱟ ᱦᱚᱲ ᱜᱮ᱾ ᱛᱚ ᱛᱤᱨᱤᱥ ᱡᱩᱱ ᱦᱤᱞᱳᱜ ᱫᱚ ᱦᱟᱸᱜ ᱩᱱ ᱦᱤᱞᱟᱹᱜᱼᱼ ᱟᱭᱢᱟ ᱦᱚᱲ ᱜᱮ ᱦᱟᱸᱜ ᱞᱮ ᱥᱚᱦᱚᱨ ᱥᱮᱴᱮᱨ ᱱᱟ ᱛᱚ ᱰᱟᱹᱵᱽᱨᱟᱹ ᱥᱟᱯᱟ ᱵᱟᱲᱟᱼᱼ ᱛᱮᱜ ᱞᱮ ᱥᱮᱱ ᱩᱢ ᱵᱟᱲᱟᱭ ᱱᱟ ᱛᱤᱨᱤᱥ ᱡᱩᱱ ᱦᱩᱞ ᱢᱟᱦᱟᱸ ᱴᱟᱺᱰᱤ ᱨᱮ᱾ ᱛᱚ ᱩᱱ ᱦᱤᱞᱳᱜ ᱢᱟ ᱯᱚᱨᱛᱷᱚᱢ ᱢᱟᱬᱟᱝ ᱠᱟᱹᱢᱤ ᱢᱟ ᱮᱱᱛᱮᱜ ᱱᱤᱭᱟᱹ ᱜᱮ ᱛᱟᱦᱮᱸ ᱞᱮᱱ ᱛᱟᱞᱮᱭᱟ᱾ ᱡᱮ ᱚᱠᱚᱭ ᱴᱟᱜᱼᱼ ᱵᱤᱥᱚᱭ ᱛᱮ ᱦᱟᱸᱜ ᱟᱹᱵᱩ ᱦᱩᱞ ᱢᱟᱦᱟᱸ ᱵᱩᱱ ᱢᱟᱱᱟᱣᱮᱜ ᱠᱟᱱ ᱟᱹᱵᱩ ᱨᱮᱱ ᱵᱟᱵᱟ ᱥᱤᱫᱚ ᱢᱩᱨᱢᱩ ᱟᱨ ᱠᱟᱱᱩ ᱢᱩᱨᱢᱩ᱾ ᱥᱟᱶᱛᱮ ᱯᱷᱩᱞᱳ, ᱡᱷᱟᱱᱚ, ᱪᱟᱸᱫᱽ, ᱵᱷᱚᱭᱨᱚᱵᱽ᱾ ᱛᱤᱞᱠᱟᱹ ᱢᱟᱺᱡᱷᱤ ᱩᱱᱠᱩ ᱠᱚ ᱵᱤᱥᱚᱭ ᱛᱮ ᱜᱮ ᱦᱟᱸᱜ ᱛᱚᱼᱼ ᱢᱟᱬᱟᱝ ᱨᱮᱫᱚ ᱮᱛᱮᱜ ᱵᱟᱵᱟ ᱥᱤᱫᱚ ᱢᱩᱨᱢᱩ ᱟᱨ ᱠᱟᱱᱩ ᱢᱩᱨᱢᱩ ᱛᱟᱹᱠᱤᱱ ᱜᱮ ᱦᱟᱸᱜ ᱢᱟᱱᱮᱼᱼ ᱵᱟᱦᱟ ᱢᱟᱞᱟ ᱠᱩ‌ ᱦᱚᱨᱚᱜ ᱵᱚᱲᱚᱣᱟᱜ ᱠᱤᱱᱟᱹ ᱤᱱᱟᱹ ᱛᱟᱭᱚᱢᱼᱼ ᱢᱟᱹᱞᱤ ᱵᱟᱹᱛᱤ ᱠᱚ ᱡᱮᱨᱮᱫ ᱵᱟᱲᱟ ᱠᱮᱫᱟ ᱥᱮ ᱯᱩᱡᱟᱹ ᱯᱟᱛᱚᱞ ᱵᱟᱲᱟ ᱠᱮᱫᱟ᱾ ᱥᱟᱶᱛᱮ ᱫᱮᱵᱟ ᱥᱮᱵᱟ ᱵᱟᱲᱟ ᱠᱮᱫᱟ᱾ ᱛᱚ ᱰᱚᱵᱚᱜ ᱡᱚᱦᱟᱨ ᱵᱟᱲᱟ ᱠᱮᱫᱟ ᱛᱚ ᱚᱸᱰᱮ ᱱᱟᱜ ᱠᱟᱹᱢᱤ ᱫᱚ ᱮᱛᱮᱜ ᱯᱩᱨᱟᱹᱣ ᱱᱟ᱾ ᱛᱩᱯᱩ ᱵᱟᱲᱟ ᱠᱟᱛᱮᱜ ᱟᱨᱦᱚᱸ ᱢᱟᱱᱮ ᱚᱱᱠᱟ ᱜᱮ ᱥᱚᱢᱚᱭ ᱠᱚ ᱦᱩᱭᱮᱱ ᱠᱷᱟᱡ ᱟᱨᱦᱚᱸ ᱚᱱᱠᱟ ᱜᱮᱼᱼ ᱛᱟᱱ ᱯᱮᱲᱟ ᱠᱚᱦᱚᱸ ᱱᱮᱣᱛᱟ ᱵᱟᱲᱟᱣ ᱠᱟᱜ ᱠᱚ ᱛᱟᱦᱮᱱᱟᱼᱼ ᱛᱚ ᱩᱱᱠᱩ ᱦᱚᱸ ᱢᱟᱱᱮ ᱥᱚᱢᱚᱭ ᱚᱠᱛᱮ ᱨᱮᱜᱤᱼᱼ ᱥᱟᱹᱦᱤ ᱥᱚᱢᱚᱭ ᱨᱮᱜᱮ ᱠᱚ ᱥᱮᱴᱮᱨ ᱱᱟ᱾ ᱥᱮᱴᱮᱨ ᱵᱟᱲᱟ ᱠᱟᱛᱮᱜ ᱟᱹᱵᱩ ᱦᱚᱸ ᱵᱩᱱ ᱡᱟᱣᱨᱟ ᱛᱟᱦᱮᱸ ᱠᱟᱱᱟ ᱩᱱᱠᱩ ᱦᱚᱸ ᱠᱚ ᱥᱮᱴᱮᱨ ᱱᱟ᱾ ᱛᱟᱭᱱᱚᱢ ᱛᱮ ᱢᱟᱱᱮ ᱞᱟᱠᱪᱟᱨ ᱠᱚ ᱟᱨᱚᱢᱵᱷᱚᱣ ᱠᱮᱫᱟ ᱠᱩ᱾ ᱢᱟᱱᱮ ᱩᱱᱠᱤᱱ ᱵᱤᱥᱚᱭ ᱛᱮᱜᱮ ᱥᱮ ᱩᱱᱠᱩ ᱵᱤᱥᱚᱭ ᱛᱮᱜᱮ ᱦᱟᱸᱜ ᱡᱮᱞᱮᱠᱟᱼ ᱟᱹᱵᱩᱣᱟᱜ ᱮᱛᱮᱜᱼᱼ ᱟᱜᱟᱢ ᱫᱤᱱ ᱨᱮᱭᱟᱜ ᱱᱟᱜᱟᱢ ᱠᱟᱛᱷᱟ ᱠᱚᱠᱚ ᱞᱟᱹᱭ ᱟᱸᱡᱚᱢ ᱵᱟᱲᱟᱣᱟᱜ ᱵᱚᱱᱟ᱾ ᱛᱚ ᱚᱱᱟ ᱠᱚᱜᱮ ᱦᱟᱸᱜ ᱠᱚ ᱜᱟᱯᱟᱞ ᱢᱟᱨᱟᱣᱟᱜ ᱟᱵᱩᱼᱼ ᱯᱟᱲᱟᱣᱟᱜ ᱵᱩᱱᱟ ᱟᱨ ᱡᱚᱛᱚ ᱦᱚᱲ ᱵᱩᱱ ᱵᱟᱰᱟᱭ ᱧᱟᱢ ᱠᱮᱫᱟ᱾ ᱡᱮ ᱪᱮᱜ ᱵᱤᱥᱚᱭ ᱛᱮ ᱛᱤᱨᱤᱥ ᱡᱩᱱ ᱫᱚ ᱦᱩᱭᱩᱜ ᱠᱟᱱᱟ ᱥᱮ ᱪᱮᱜ ᱵᱤᱥᱚᱭ ᱛᱮ ᱵᱟᱝ᱾ ᱠᱟᱹᱴᱤᱡ ᱜᱤᱫᱽᱨᱟᱹ ᱥᱮ ᱞᱟᱹᱴᱩ ᱜᱤᱫᱽᱨᱟᱹᱼᱼ ᱠᱚᱲᱟ ᱠᱩᱲᱤ ᱜᱚᱜᱚ ᱵᱟᱵᱟ ᱵᱚᱭᱦᱟ ᱢᱤᱥᱨᱟ ᱡᱚᱛᱚ ᱦᱚᱲ ᱞᱮ ᱫᱮᱞᱟ ᱠᱚᱣᱟᱜ ᱠᱚ ᱛᱟᱦᱮᱱᱟ ᱢᱤᱴᱤᱝ ᱥᱚᱢᱟᱹᱭ ᱫᱚ ᱟᱨ ᱡᱚᱛᱼᱼ ᱡᱚᱛᱚ ᱦᱚᱲ ᱠᱚ ᱟᱸᱡᱚᱢ ᱵᱟᱲᱟ ᱠᱮᱫᱟ ᱟᱹᱰᱤ ᱱᱟᱯᱟᱭ ᱜᱮ ᱵᱩᱡᱷᱟᱹᱣ ᱵᱟᱲᱟᱭ ᱱᱟ ᱟᱨᱠᱚ ᱵᱟᱰᱟᱭ ᱵᱟᱲᱟ ᱠᱮᱫᱟ ᱡᱚᱛᱚ ᱦᱚᱲᱟᱜ ᱠᱟᱛᱷᱟ᱾ ᱛᱚᱵᱮ ᱚᱱᱟ ᱢᱤᱴᱤᱝ ᱛᱟᱭᱚᱢ ᱟᱨᱦᱚᱸ ᱥᱟᱶᱛᱮ ᱟᱹᱵᱩᱣᱟᱜ ᱢᱤᱜ ᱵᱟᱨᱼᱼ ᱦᱳᱭᱛᱚ ᱥᱮ ᱟᱞᱮ ᱭᱟᱜ ᱦᱟᱸᱜ ᱢᱤᱫ ᱵᱟᱨ ᱪᱮᱫ ᱠᱚᱪᱚᱝ ᱧᱟᱢᱚᱜ ᱨᱮᱭᱟᱜ ᱦᱟᱹᱠ ᱢᱮᱱᱟᱜ-ᱟ ᱚᱱᱟ ᱠᱚᱦᱚᱸ ᱜᱟᱯᱟᱞ ᱢᱟᱨᱟᱣ ᱵᱟᱲᱟ ᱦᱩᱭ ᱱᱟ᱾ ᱟᱨ ᱟᱹᱵᱩᱣᱟᱜ ᱥᱚᱢᱟᱡᱽ ᱵᱤᱥᱚᱭ ᱛᱮᱦᱚᱸ ᱜᱚ ᱜᱟᱯᱟᱞ ᱢᱟᱨᱟᱣ ᱛᱷᱚᱲᱟᱼᱛᱷᱩᱲᱤ ᱦᱩᱭᱱᱟ᱾ ᱡᱮᱞᱮᱠᱟ ᱵᱮᱱ ᱢᱮᱱ ᱠᱚᱭᱟ ᱟᱹᱵᱩᱣᱟᱜ ᱥᱚᱢᱟᱡᱽ ᱵᱚᱨᱛᱚ ᱢᱟᱱ ᱦᱟᱹᱱ ᱢᱟᱱᱮᱼᱼ ᱦᱟᱺᱰᱤ ᱨᱮᱜᱮ ᱦᱟᱸᱜ ᱡᱚᱵᱮᱣ ᱠᱟᱱᱟ ᱚᱱᱟ ᱫᱚ ᱛᱮᱜ ᱵᱟᱝ ᱪᱟᱵᱟ ᱩᱛᱟᱹᱨ ᱠᱟᱱᱟ᱾ ᱦᱟᱺᱰᱤ ᱨᱮ ᱡᱩᱫᱤ ᱦᱚᱸ ᱠᱚᱢᱟᱣ ᱧᱚᱜ ᱵᱚᱱᱟ ᱛᱚᱵᱮ ᱵᱟᱝ ᱪᱟᱵᱟᱜ ᱩᱛᱟᱹᱨ ᱠᱟᱱᱟ᱾ ᱛᱚᱵᱮ ᱱᱚᱣᱟ ᱪᱮᱜ ᱞᱮᱠᱟ ᱛᱮᱵᱩᱱ ᱪᱟᱵᱟ ᱩᱛᱟᱹᱨᱟ ᱟᱹᱵᱩ ᱦᱚᱸ ᱡᱩᱫᱤ ᱱᱚᱣᱟ ᱡᱩᱫᱤ ᱵᱩᱱ ᱪᱟᱵᱟ ᱩᱛᱟᱹᱨ ᱪᱩ ᱫᱟᱲᱮᱜ-ᱟ ᱛᱚᱵᱮᱼᱼ ᱟᱹᱵᱩᱣᱟᱜ ᱥᱚᱢᱟᱡᱽ ᱟᱨᱦᱚᱸ ᱢᱟᱱᱮ ᱢᱚᱸᱡᱽ ᱜᱮ ᱦᱟᱨᱟ ᱵᱩᱨᱩᱜ-ᱟ᱾ ᱛᱚ ᱱᱚᱣᱟ ᱠᱚ ᱵᱤᱥᱚᱭ ᱛᱮᱦᱚᱸ ᱜᱟᱯᱟᱞ ᱢᱟᱨᱟᱣ ᱦᱩᱭ ᱵᱟᱲᱟᱭ ᱱᱟ᱾ ᱛᱚ ᱚᱱᱟ ᱛᱟᱭᱚᱢ ᱢᱤᱜ ᱵᱟᱨ ᱮᱱᱮᱡ ᱥᱮᱨᱮᱧ ᱛᱟᱦᱮᱸ ᱠᱟᱱᱟ ᱦᱩᱞ ᱢᱟᱦᱟᱸ ᱤᱫᱤ ᱠᱟᱛᱮᱜ ᱜᱮ᱾ ᱦᱩᱞ ᱢᱟᱦᱟᱸ ᱵᱤᱥᱚᱭ ᱛᱮ ᱤᱫᱤ ᱠᱟᱛᱮᱜ ᱜᱮ᱾ ᱛᱚ ᱮᱱᱠᱟ ᱛᱮᱜᱮ ᱢᱟᱱᱮ ᱯᱨᱳᱜᱽᱨᱟᱢ ᱫᱚᱞᱮ ᱢᱟᱱᱮ ᱤᱭᱟᱹ ᱠᱮᱫᱟ ᱢᱟᱱᱮ ᱢᱩᱪᱟᱹᱫ ᱵᱟᱲᱟᱼᱼ
ᱢᱩᱪᱟᱹᱫ ᱵᱟᱲᱟ ᱠᱟᱫᱟ ᱯᱮ᱾
ᱦᱚᱭ ᱩᱱ ᱦᱤᱞᱚᱜ ᱦᱚᱸ ᱢᱟᱱᱮᱼᱼ ᱨᱟᱹᱥᱠᱟᱹ ᱨᱮᱭᱟᱜ ᱫᱤᱱ ᱢᱟ ᱵᱟᱝ ᱠᱟᱱᱟ ᱡᱮ ᱟᱹᱰᱤ ᱨᱟᱹᱥᱠᱟᱹ ᱦᱚᱸ ᱛᱮᱜ ᱵᱟᱭ ᱜᱟᱱᱚᱜ-ᱟ᱾ ᱛᱚ ᱟᱵᱩᱜ᱾ ᱚᱠᱟ ᱦᱤᱞᱟᱹᱜ ᱠᱤᱨᱤᱭᱟᱹ ᱦᱮᱸ ᱚᱠᱟ ᱚᱠᱟ ᱞᱟᱹᱜᱤᱫ ᱥᱮ ᱚᱠᱟ ᱠᱷᱟᱹᱛᱤᱨ ᱛᱮ᱾ ᱠᱤᱨᱤᱭᱟᱹ ᱥᱮ ᱢᱤᱫᱵᱟᱨ ᱪᱮᱫ ᱠᱚᱪᱚᱝ ᱵᱚᱱ ᱡᱚᱢᱮᱫ ᱠᱟᱱᱟ ᱛᱚᱵᱮ ᱩᱱᱦᱤᱞᱟᱹᱜ ᱜᱮ ᱦᱟᱸᱜ ᱵᱚᱱ ᱡᱚᱢᱟ ᱥᱮᱵᱚᱱ ᱡᱚᱢ ᱠᱮᱫᱟ᱾ ᱥᱮ ᱞᱮ ᱡᱚᱢ ᱠᱮᱫᱟ᱾ ᱛᱚ ᱚᱱᱟᱜᱮ ᱢᱮᱱ ᱠᱟᱛᱷᱟ᱾ ᱟᱵᱚᱣᱟᱜ ᱥᱚᱢᱟᱡᱽ ᱪᱮᱫᱞᱮᱠᱟ ᱵᱚᱱ ᱵᱟᱧᱪᱟᱣᱟ ᱫᱤᱥᱚᱢ ᱪᱮᱫᱞᱮᱠᱟ ᱵᱚᱱ ᱵᱟᱧᱪᱟᱣᱟ᱾ ᱪᱷᱟᱠ ᱥᱩᱞᱩᱠ ᱪᱮᱫ ᱞᱮᱠᱟ ᱵᱚᱱ ᱫᱚᱦᱚᱭᱟ ᱚᱱᱟ ᱠᱚ ᱵᱤᱥᱚᱭ ᱛᱮᱜᱮ ᱦᱟᱸᱜ᱾
ᱦᱳᱭ, ᱛᱚᱵᱮ ᱟᱵᱮᱱ ᱵᱮᱱ ᱞᱟᱹᱭ ᱠᱮᱫ ᱞᱮᱠᱟᱜᱮ, ᱟᱵᱮᱱ ᱵᱮᱱ ᱞᱟᱹᱭ ᱮᱠᱟᱜᱮ ᱟᱞᱮ ᱥᱮᱱ ᱦᱚᱸ ᱚᱱᱟᱜᱮ ᱢᱚᱡᱽ ᱜᱮ ᱦᱩᱭᱱᱟ᱾
ᱦᱳᱭ᱾
ᱟᱨ, ᱢᱟᱨᱟᱝ ᱯᱮᱲᱟ ᱯᱷᱮᱞᱱᱟ᱾
ᱴᱷᱤᱠ᱾
ᱚᱱᱠᱚ ᱜᱮ ᱟᱹᱰᱤ ᱡᱷᱟᱠ ᱡᱷᱚᱢᱚᱠ ᱠᱚ ᱥᱮᱴᱮᱨ ᱞᱮᱱ ᱛᱟᱞᱮᱭᱟ᱾
ᱦᱳᱭ ᱦᱳᱭ᱾
ᱜᱤᱫᱽᱨᱟᱹ ᱠᱷᱚᱱ, ᱜᱤᱫᱽᱨᱟᱹ ᱯᱤᱫᱽᱨᱟᱹ ᱠᱷᱚᱱ ᱦᱟᱲᱟᱢ ᱵᱩᱰᱷᱤ ᱦᱟᱹᱵᱤᱡ ᱛᱮᱱᱮᱡ ᱢᱮᱱᱟᱜ ᱠᱚ᱾ ᱜᱚᱜᱚᱼᱵᱟ᱾ ᱠᱚ ᱡᱚᱛᱚ ᱜᱮᱠᱚ ᱥᱮᱴᱮᱨ ᱞᱮᱱ ᱛᱟᱵᱚᱱᱟᱹ ᱾
ᱦᱳᱭ, ᱥᱮᱴᱮᱨᱚᱜ ᱢᱟ ᱡᱟᱹᱨᱩᱲ ᱜᱮᱭᱟ ᱚᱸᱰᱮ ᱟᱜ ᱫᱤᱱ ᱨᱮᱢᱟ᱾
ᱦᱳᱭ, ᱦᱩᱞ ᱫᱤᱣᱚᱥ ᱦᱚᱸ ᱟᱹᱰᱤ ᱢᱚᱸᱡᱽ ᱟᱨ ᱱᱟᱯᱟᱭ ᱛᱮᱜᱮ ᱯᱟᱨᱚᱢᱱᱟ᱾
ᱴᱷᱤᱠ᱾
ᱟᱨ, ᱚᱱᱠᱟᱜᱮ᱾
ᱥᱤᱫᱟᱹ ᱢᱩᱨᱢᱩ ᱟᱨ ᱠᱟᱱᱦᱩ ᱢᱩᱨᱢᱩ᱾ ᱩᱱᱠᱤᱱᱟᱜ ᱫᱟᱢᱱᱟᱜ ᱠᱟᱛᱷᱟ ᱠᱚ ᱞᱟᱹᱭ ᱟᱸᱡᱚᱢ ᱟᱞᱮᱭᱟ᱾ ᱟᱵᱚᱨᱮᱱ ᱢᱟᱨᱟᱝ ᱯᱮᱲᱟ ᱠᱚ᱾
ᱦᱳᱭ᱾
ᱚᱠᱚᱭ ᱠᱚᱪᱚᱝ ᱵᱟᱠᱚ ᱵᱟᱰᱟᱭ ᱩᱛᱟᱹᱨ ᱠᱟ ᱛᱟᱦᱮᱱᱟ ᱵᱟᱠᱚ ᱪᱮᱫ ᱠᱟᱫᱟ ᱠᱚ᱾ ᱩᱱᱠᱩ ᱠᱚ ᱚᱱᱟ ᱠᱚᱠᱚ ᱞᱟᱹᱭ ᱠᱮᱫ ᱠᱚᱣᱟ ᱵᱟᱰᱟᱭ ᱫᱟᱲᱮᱭᱟᱫᱟ ᱠᱚ᱾
ᱦᱳᱭ᱾
ᱟᱨ ᱚᱱᱠᱟᱜᱮ ᱢᱤᱫᱵᱟᱨ ᱮᱱᱮᱡ ᱥᱮᱨᱮᱧ ᱛᱟᱦᱮᱸ ᱠᱟᱱᱟ᱾ ᱚᱱᱟ ᱦᱚᱸ ᱰᱤᱡᱮ ᱮᱱᱮᱜ ᱫᱚ ᱵᱟᱝ ᱛᱩᱢᱫᱟᱜ ᱴᱟᱢᱟᱠ ᱛᱮ᱾
ᱦᱳᱭ᱾
ᱥᱚᱢᱟᱡᱽ, ᱟᱵᱚ ᱥᱟᱱᱛᱟᱞ ᱥᱚᱢᱟᱡᱽ ᱨᱮᱱᱟᱜ ᱚᱠᱟ ᱛᱩᱢᱫᱟᱜ ᱴᱟᱢᱟᱠ ᱦᱮᱱᱟᱜ-ᱟ ᱤᱱᱟᱹᱜᱤ᱾
ᱴᱷᱤᱠ᱾ ᱟᱨ ᱦᱚᱸ ᱞᱟᱹᱭ ᱵᱮᱱ?
ᱟᱨ ᱚᱱᱠᱟᱜᱤ᱾ ᱡᱟᱣ ᱥᱮᱨᱢᱟ ᱜᱤ ᱚᱱᱠᱟᱜᱤ ᱦᱩᱭ ᱪᱟᱞᱟᱜᱼᱟ᱾ ᱞᱮᱱᱠᱷᱟᱱ ᱢᱟ ᱢᱚᱡᱽ᱾
ᱴᱷᱤᱠ ᱴᱷᱤᱠ ᱱᱚᱣᱟ ᱜᱮᱵᱚᱱ ᱠᱟᱢᱚᱱᱮᱭᱟ᱾ ᱛᱚᱵᱮ, ᱛᱚᱵᱮ ᱜᱚᱝᱠᱮ ᱴᱷᱤᱠ ᱜᱮᱭᱟ ᱱᱚᱣᱟ ᱢᱟᱞᱟᱝ ᱜᱟᱯᱟᱞ ᱢᱟᱨᱟᱣ ᱵᱟᱲᱟ ᱠᱮᱫᱟ᱾ ᱛᱚᱵᱮ ᱟᱹᱞᱤᱧ, ᱟ ᱛᱷᱚᱲᱟ ᱱᱤᱭᱟᱹᱜᱮ ᱞᱟᱹᱭᱞᱤᱧ ᱵᱮᱱ, ᱟᱵᱮ ᱟᱯᱮᱥᱮᱫ ᱦᱟᱸᱜ ᱪᱮᱫ ᱞᱮᱠᱟ ᱠᱚ, ᱢᱟᱱᱮ ᱪᱮᱫ ᱞᱮᱠᱟ ᱫᱟᱜ ᱡᱟᱹᱲᱤ ᱠᱚ ᱪᱮᱫ ᱪᱮᱫ ᱞᱮᱠᱟ ᱦᱩᱭ ᱵᱟᱲᱟᱜ ᱠᱟᱱᱟ ᱦᱩᱲᱩ ᱨᱚᱦᱚᱭ ᱠᱚ ᱵᱤᱥᱚᱭ ᱛᱮ ᱛᱷᱚᱲᱟ ᱾ ᱩᱛᱩ ᱡᱤᱱᱤᱥ ᱠᱚ ᱪᱟᱥ ᱵᱟᱥ ᱵᱤᱥᱚᱭ ᱛᱮ ᱛᱷᱚᱲᱟ ᱜᱟᱱ ᱞᱟᱹᱭ ᱟᱡᱚᱢ ᱵᱮᱱ᱾
ᱦᱳᱭ, ᱟᱻ
ᱛᱚᱵᱮ, ᱫᱟᱜ ᱡᱟᱹᱲᱤ ᱠᱷᱚᱱ ᱛᱮᱦᱮᱧ ᱜᱟᱯᱟ ᱢᱟ ᱢᱚᱡᱽ ᱜᱮ ᱪᱟᱞᱟᱜ ᱠᱟᱱᱟ᱾ ᱟᱨ ᱨᱚᱦᱚᱭ ᱠᱚᱦᱚᱸ ᱞᱮ ᱮᱦᱚᱵ, ᱵᱟᱲᱟᱣ ᱠᱟᱱᱟᱞᱮ ᱮᱦᱚᱵ ᱫᱚ, ᱨᱮᱴ ᱨᱮᱫᱚ ᱵᱟᱞᱮ ᱨᱚᱦᱚᱭ ᱟᱠᱟᱫᱟ ᱛᱷᱚᱲᱟ ᱜᱟᱱ,
ᱟᱨ ᱫᱟᱜ ᱡᱟᱹᱲᱤ ᱠᱚᱦᱚᱸ ᱟᱹᱰᱤ ᱫᱤᱱ ᱠᱷᱚᱱ ᱢᱟ ᱵᱟᱭ ᱮᱦᱚᱵ ᱠᱟᱜ ᱜᱮᱭᱟ ᱾
ᱴᱷᱤᱠ,
ᱚᱱᱟ ᱠᱷᱟᱹᱛᱤᱨ ᱛᱮ ᱫᱟᱜ ᱡᱟᱹᱲᱤ ᱠᱚ, ᱠᱚᱢ ᱧᱚᱜ ᱠᱷᱟᱹᱛᱤᱨ ᱛᱮ ᱨᱚᱦᱚᱭ ᱠᱚᱦᱚᱸ ᱟᱹᱰᱤ ᱟᱴ ᱟᱹᱰᱤ ᱵᱟᱹᱲᱛᱤ ᱢᱟ ᱵᱟᱞᱮ ᱨᱚᱦᱚᱭ ᱠᱟᱫᱟ ᱱᱟᱦᱟᱜ,
ᱦᱳᱭ
ᱟᱨ ᱩᱛᱩ ᱛᱮᱫ ᱠᱚᱦᱚᱸ ᱪᱟᱥ ᱫᱚᱞᱮ ᱪᱟᱥ ᱵᱟᱲᱟᱣ, ᱠᱟᱫᱟ ᱱᱚᱜᱼᱚᱭ, ᱵᱮᱸᱜᱟᱲ ᱠᱚ ᱢᱮᱱᱟᱜᱼᱟ ᱠᱟᱨᱞᱟ ᱢᱮᱱᱟᱜᱼᱟ ᱾ ᱡᱷᱟᱴᱟ ᱨᱮ ᱜᱷᱟᱸᱜᱽᱨᱟ ᱠᱚ ᱢᱮᱱᱟᱜᱼᱟ ᱾
ᱴᱷᱤᱠ
ᱟᱜ ᱢᱤᱫ ᱵᱟᱨ ᱴᱷᱮᱸᱜᱟ ᱥᱟᱹᱨᱩ ᱠᱩ, ᱢᱮᱱᱟᱜᱼᱟ ᱛᱚᱣᱟ ᱥᱟᱹᱨᱩ ᱠᱩ,
ᱦᱳᱭ
ᱚᱱᱟ ᱠᱚᱞᱮ ᱪᱟᱥ ᱵᱟᱲᱟᱣ ᱠᱟᱫᱟ ᱾
ᱴᱷᱤᱠ
ᱚᱱᱟᱜ ᱫᱚᱥ, ᱚᱲᱟᱜ ᱠᱚᱨᱮ ᱜᱮᱞᱮ ᱡᱚᱢ ᱵᱟᱲᱟᱭᱟ ᱢᱟᱡᱮ ᱢᱟᱡᱮ ᱦᱚᱠ ᱯᱮᱴ ᱯᱚᱭᱥᱟ ᱵᱟᱝ ᱛᱟᱦᱮᱱ ᱥᱚᱢᱚᱭ ᱨᱮ ᱵᱟᱡᱟᱨ ᱛᱮᱦᱚᱸᱞᱮ ᱤᱫᱤ ᱜᱮᱭᱟ ᱾
ᱦᱳᱭ
ᱢᱤᱫ ᱵᱟᱨ ᱤᱱᱟᱹ ᱠᱚᱨᱮ ᱠᱷᱚᱱ ᱵᱩᱞᱩᱝ ᱥᱩᱱᱩᱢ ᱥᱟᱣᱫᱟ ᱞᱮᱠᱟ ᱾
ᱦᱳᱭ ᱦᱳᱭ ᱵᱟᱡᱟᱨ ᱥᱮᱜ ᱢᱟ ᱵᱟᱹᱲᱛᱤ ᱞᱮᱱ ᱠᱷᱟᱡ ᱢᱟ ᱥᱮ, ᱵᱟᱹᱲᱛᱤ ᱞᱮᱠᱟ ᱪᱟ ᱞᱮᱠᱟᱛᱮ ᱪᱟᱥ ᱞᱮᱠᱷᱟᱡ ᱢᱟ, ᱵᱟᱡᱟᱨ ᱛᱮᱢᱟ ᱤᱫᱤ ᱢᱟ ᱡᱟᱹᱨᱩᱲ ᱜᱮᱭᱟ ᱪᱮᱫᱟᱜ ᱥᱮ, ᱟᱹᱠᱷᱨᱤᱧ ᱞᱮᱠᱷᱟᱱ ᱢᱤᱫ ᱵᱟᱨ ᱯᱚᱭᱥᱟ ᱮᱴᱛᱮ ᱩᱰᱩᱠᱚᱜ ᱠᱟᱱ ᱛᱟᱹᱵᱩᱱᱟ ᱾
ᱦᱳᱭ ᱱᱤᱛ ᱱᱤᱛᱚᱜᱼᱢᱟ ᱾ ᱦᱳᱲᱳ ᱨᱚᱦᱚᱭ ᱫᱤᱱ ᱥᱟᱹᱨᱫᱤ ᱦᱳᱭ ᱠᱟᱱᱟ ᱚᱱᱟ ᱠᱷᱟᱹᱛᱤᱨ ᱛᱮ,
ᱦᱳᱭ
ᱟᱨ ᱮᱴᱟᱜᱟᱜ ᱟᱹᱭ ᱩᱯᱟᱹᱭ ᱢᱟ ᱵᱟᱹᱱᱩᱜ ᱜᱮᱭᱟ ᱯᱟᱭᱥᱟ ᱨᱮᱱᱟᱜ
ᱦᱳᱭ
ᱧᱟᱢᱚᱜ ᱤᱱᱟᱹ ᱠᱚᱨᱮ ᱠᱷᱚᱱ ᱡᱟᱜᱮ ᱯᱚᱭᱥᱟ ᱦᱚᱸ ᱦᱩᱭᱩᱜᱼᱟ ᱾
ᱦᱳᱭ
ᱟᱨᱮ ᱦᱚᱸ ᱞᱟᱹᱭ ᱤᱫᱤ ᱵᱮᱱ ᱪᱮᱫ ᱞᱮᱠᱟ ᱠᱷᱮᱛ ᱠᱚᱨᱮ ᱫᱟᱜ ᱢᱮᱱᱟᱜᱼᱟ ᱥᱮ ᱵᱟᱹᱱᱩᱜᱼᱟ ᱚᱱᱟ ᱠᱚ ᱵᱤᱥᱚᱭ ᱛᱮ ᱞᱟᱹᱭ ᱵᱮᱱ ᱛᱷᱚᱲᱟ ᱜᱟᱱ ᱠᱟᱹᱴᱤᱡ ᱟᱸᱡᱚᱢ ᱞᱤᱧ
ᱦᱳᱭ ᱟᱨ ᱠᱷᱮᱛ ᱠᱚᱨᱮ ᱦᱚᱸ ᱫᱟᱜ ᱫᱚ ᱢᱮᱱᱟᱜ ᱜᱮᱭᱟ ᱢᱮᱱᱟᱜ ᱫᱚ ᱯᱟᱞᱮ, ᱫᱟᱜ ᱤᱫᱤᱭᱮᱫ ᱠᱷᱟᱱ ᱜᱮᱭᱟᱭ ᱫᱤᱱᱟᱹᱢ ᱜᱤ
ᱟᱨ ᱚᱝᱠᱟᱜᱮ ᱫᱟᱜ ᱤᱫᱤ ᱞᱮᱠᱷᱟᱡ ᱢᱚᱪ ᱟᱞᱮ ᱦᱚᱸ ᱩᱥᱟᱹ ᱨᱟᱞᱮ ᱨᱚᱦᱚᱭ ᱫᱟᱲᱮᱭᱟᱜᱼᱟ ᱾
ᱦᱳᱭ
ᱟᱨ ᱚᱱᱟ ᱜᱮᱞᱮ ᱟᱥᱚᱜ ᱠᱟᱱᱟ ᱚᱱᱟ ᱜᱮᱵᱩᱱ ᱟᱥᱚᱜ ᱠᱟᱱᱟ ᱡᱚᱛᱚ ᱦᱚᱲ ᱦᱩᱲᱩ ᱢᱟ ᱨᱚᱦᱚᱭ ᱢᱟ ᱡᱟᱹᱨᱩᱲ ᱜᱮᱭᱟ ᱵᱟᱹᱵᱩᱱ ᱨᱚᱦᱚᱭ ᱞᱮᱠᱷᱟᱡ ᱢᱟ ᱫᱟᱜ ᱢᱟᱺᱰᱤ ᱫᱟᱠᱟ ᱠᱚᱦᱚᱸ ᱩᱸᱜ ᱠᱚᱢᱚᱜᱼᱟ ᱠᱚᱢ ᱦᱩᱭᱩᱜᱼᱟ ᱵᱟᱝ ᱢᱚᱡᱽ ᱵᱟᱝ ᱦᱩᱭᱩᱜᱼᱟ ᱾
ᱦᱳᱭ
ᱚᱱᱟ ᱠᱷᱟᱹᱛᱤᱨ ᱛᱮ ᱨᱚᱦᱚᱭ ᱫᱚ ᱥᱟᱹᱨᱫᱤ ᱠᱟᱱᱟᱞᱮ ᱟᱨ
ᱴᱷᱤᱠ
ᱢᱮᱱᱟᱜ ᱛᱟᱞᱮᱭᱟ ᱟᱨ ᱵᱟᱞᱮ ᱨᱚᱦᱚᱭ ᱪᱟᱵᱟᱣ ᱠᱟᱫᱟᱞᱮ ᱾
ᱦᱳᱭ ᱦᱳᱭ
ᱪᱟᱨ ᱯᱟᱸᱪ ᱵᱤᱜᱷᱟᱹ ᱜᱟᱱ ᱢᱮᱱᱟᱜ ᱛᱟᱞᱮᱭᱟ ᱟᱨ ᱥᱟᱛ ᱟᱴ ᱵᱤᱜᱷᱟᱹ ᱜᱟᱱ ᱫᱚᱞᱮ ᱨᱚᱦᱚᱭ ᱠᱮᱫᱟ ᱾
ᱦᱳᱭ
ᱚᱱᱟᱞᱮ ᱨᱚᱦᱚᱭ ᱪᱟᱵᱟ ᱞᱮᱠᱷᱟᱡ ᱫᱚ ᱛᱟᱸᱫ ᱫᱚ ᱚᱲᱟᱜ ᱠᱚᱨᱮᱱᱟᱜ ᱟᱨᱦᱚᱸ ᱛᱤᱞᱢᱤᱧ ᱠᱚᱞᱮ ᱪᱟᱥᱚᱜᱼᱟ ᱾